ᱦᱳᱭ ᱡᱚᱦᱟᱨ ᱜᱮ
ᱦᱳᱭ ᱜᱚᱢᱠᱮ ᱢᱮᱱᱫᱚ ᱜᱚᱝᱠᱮ ᱱᱟᱯᱟᱭ ᱵᱟᱲᱟ ᱜᱮᱭᱟᱵᱮᱱ ᱥᱮ ᱪᱮᱫ
ᱦᱮᱸᱦᱮᱸᱱᱤᱭᱟᱹ ᱵᱟᱨᱥᱤᱧ ᱫᱚ ᱦᱟᱸᱜ ᱱᱟᱯᱟᱭ ᱵᱟᱲᱟᱭ ᱜᱮᱭᱟᱞᱤᱧ ᱟᱵᱮᱱ ᱜᱮ ᱪᱮᱫ ᱞᱮᱠᱟ ᱦᱮᱱᱟᱜ ᱵᱤᱱᱟ?
ᱦᱮᱸ ᱜᱚᱢᱠᱮ ᱟᱹᱞᱤᱧ ᱦᱚᱸᱮ ᱱᱟᱯᱟᱭ ᱵᱟᱲᱟ ᱜᱮ ᱱᱤᱛ ᱫᱚ ᱟᱫᱚ ᱜᱚᱝᱠᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ?
ᱠᱟᱹᱢᱤ ᱫᱚ ᱜᱚᱝᱠᱮ ᱦᱟᱸᱜ ᱛᱚᱞᱟ ᱠᱚᱫᱚ ᱜᱤᱰᱤ ᱦᱩᱭ ᱠᱟᱱᱟ ᱟᱨ ᱟᱵᱚ ᱠᱚᱫᱚ ᱦᱟᱸᱜ ᱯᱟᱲᱦᱟᱜ ᱠᱟᱱ ᱜᱮᱭᱟ ᱵᱚᱱ ᱚᱱᱟ ᱠᱷᱟᱹᱛᱤᱨ ᱛᱮ ᱦᱟᱸᱜ ᱛᱚᱞᱟ ᱠᱚ ᱜᱤᱰᱤ ᱵᱟᱲᱟ ᱦᱩᱭ ᱠᱟᱱᱟ ᱛᱟᱲᱟᱛᱟᱲᱤ ᱟᱨ ᱠᱟᱹᱢᱤ ᱫᱚ ᱮᱴᱟᱜ ᱟᱫᱚ ᱦᱟᱸᱜ ᱱᱤᱛᱳᱜ ᱫᱚ ᱵᱟᱹᱱᱩᱜᱼᱟ ᱠᱟᱨᱚᱱ ᱫᱟᱜ ᱦᱟᱸᱜ ᱵᱟᱨᱥᱤᱧ ᱞᱟᱦᱟ ᱠᱚᱫᱚ ᱦᱟᱸᱜ ᱵᱟᱭ ᱫᱟᱜ ᱠᱟᱫᱟ ᱟᱫᱚ ᱦᱚᱞᱟ ᱟᱹᱭᱩᱵ ᱵᱮᱨ ᱠᱷᱚᱡ ᱫᱚ ᱠᱟᱹᱴᱤᱡ ᱠᱟᱴᱪᱤᱡ ᱦᱟᱸᱜ ᱫᱟᱜ ᱟᱠᱟᱫᱟᱭ ᱟᱫᱚ ᱧᱮᱞᱟᱵᱚᱱ ᱡᱩᱫᱤ ᱦᱟᱸᱜ ᱫᱟᱜ ᱡᱩᱫᱤ ᱵᱷᱚᱨᱥᱟ ᱡᱩᱫᱤ ᱵᱟᱹᱲᱛᱤᱜᱼᱟ ᱟᱫᱚ ᱟᱥᱛᱮ ᱟᱥᱛᱮ ᱪᱟᱥ ᱠᱟᱹᱢᱤ ᱨᱮᱵᱚᱱ ᱫᱷᱩᱨᱟᱹᱜᱼᱟ᱾
ᱦᱳᱭ ᱜᱚᱝᱠᱮ ᱱᱤᱦᱟᱹᱛᱤ, ᱱᱤᱦᱟᱹᱛᱤ, ᱱᱤᱦᱟᱹᱛᱤ
ᱟᱵᱮᱱ ᱜᱮ ᱜᱚᱝᱚᱢᱠᱮ ᱦᱟᱸᱜ ᱚᱱᱟ ᱠᱚᱨᱮ ᱪᱮᱫ ᱠᱚᱯᱮ ᱠᱟᱹᱢᱤ ᱵᱟᱲᱟᱭᱮᱫᱟ᱾
ᱮᱸᱫ ᱢᱮᱱᱫᱚ ᱜᱚᱝᱠᱮ ᱱᱚᱜᱼᱚᱭ ᱱᱟᱦᱱᱟᱜ ᱟᱜ ᱛᱚᱞᱟ ᱠᱚ ᱮᱨ ᱟᱯᱷᱚᱨ ᱠᱚᱫᱚ ᱱᱟᱜ ᱦᱩᱭ ᱠᱟᱱᱟ᱾
ᱦᱩᱸ ᱦᱩ ᱦᱩᱸ
ᱟᱫᱚ ᱱᱟᱦᱟᱜ ᱢᱮᱱᱫᱚ ᱱᱟᱥᱮ ᱱᱟᱥᱮ ᱛᱚᱞᱟ ᱦᱚᱸ ᱫᱟᱨᱮ ᱵᱟᱲ ᱠᱟᱱᱟ ᱱᱟᱜ ᱟᱨ ᱱᱚᱜᱼᱚᱭ ᱦᱮᱸ ᱫᱚᱢᱮ ᱮᱠᱟᱞ ᱞᱟᱦᱟ ᱛᱮᱫᱚ ᱱᱟᱜ ᱵᱟᱭ ᱫᱟᱜ ᱵᱟᱲᱟ ᱟᱠᱟᱫ ᱛᱟᱦᱮᱱᱟ ᱛᱚ
ᱦᱩᱸ ᱦᱩᱸ ᱦᱩᱸ
ᱟᱫᱚ ᱱᱚᱜᱼᱚᱭ ᱱᱟᱜ ᱛᱮᱦᱮᱧ ᱜᱟᱯᱟ ᱱᱟᱥᱮ ᱱᱟᱥᱮ ᱫᱟᱜ ᱡᱟᱹᱲᱤ ᱧᱮᱞᱚᱜ ᱠᱟᱱᱟ᱾
ᱢᱟᱱᱮ ᱟᱥᱟᱲ ᱵᱚᱸᱜᱟ ᱵᱚᱞᱚ ᱠᱟᱛᱮᱫ ᱛᱟᱭᱛᱚ?
ᱦᱳᱭ ᱟᱥᱟᱲ ᱵᱚᱸᱜᱟ ᱟᱫᱚ ᱜᱚᱝᱠᱮ ᱟᱥᱟᱲ ᱵᱚᱸᱜᱟ ᱞᱮᱠᱟ ᱫᱚ ᱱᱟᱱᱟᱜ ᱵᱟᱭ ᱵᱩᱪᱷ ᱪᱚᱭ ᱫᱟ ᱪᱮ ᱱᱤᱭᱟᱹ ᱫᱚ ᱟᱥᱟᱲ ᱵᱚᱸᱜᱟ ᱠᱟᱱᱟ᱾
ᱮᱠᱫᱚᱢ ᱜᱚᱝᱠᱮ ᱮᱠᱫᱚᱢ ᱚᱱᱟ ᱫᱚ ᱠᱟᱱ ᱜᱮᱭᱟ ᱠᱟᱱ ᱟᱹᱞᱤᱧ ᱦᱚᱸ ᱦᱟᱜ ᱵᱟᱹᱞᱤᱧ ᱵᱩᱡᱷᱟᱹᱣ ᱠᱟᱜ ᱛᱟᱦᱮᱸᱱᱟ ᱡᱮ ᱟᱥᱟᱲ ᱵᱚᱸᱜᱟ ᱠᱟᱱᱟ ᱢᱮᱱᱛ ᱫᱚ ᱠᱟᱨᱚᱱ ᱟᱹᱰᱤ ᱡᱳᱨ ᱜᱮ ᱥᱤᱛᱩᱝ ᱩᱦᱩᱠ ᱵᱩᱡᱩᱜ ᱠᱟᱱ ᱛᱟᱦᱮᱸᱱᱟ
ᱦᱮᱸ ᱜᱚᱢᱠᱮ ᱟᱫᱚ ᱜᱚᱢᱠᱮ ᱮᱸᱫ ᱢᱮᱱᱫᱚ ᱛᱟᱦᱚᱞᱮ ᱜᱚᱝᱠᱮ ᱚᱲᱟᱜ ᱠᱚᱨᱮ ᱫᱚ ᱱᱟᱜ ᱥᱟᱱᱟᱢ ᱦᱚᱲ ᱜᱮᱯᱮ ᱱᱟᱯᱟᱭ ᱜᱮᱭᱟ ᱥᱮ ᱪᱮᱫ?
ᱦᱮᱸ ᱜᱚᱝᱠᱮ ᱱᱤᱛᱳᱜ ᱫᱚ ᱱᱟᱯᱟᱭ ᱵᱟᱲᱟ ᱜᱮ᱾ ᱟᱯᱮᱜ ᱜᱮ ᱜᱚᱢᱠᱮ ᱚᱸᱰᱮ ᱟᱭᱳᱼᱵᱟᱵᱟ ᱛᱟᱠᱚ ᱪᱮᱫ ᱞᱮᱠᱟ?
ᱦᱮᱸ ᱜᱚᱝᱠᱮ ᱟᱞᱮ ᱥᱟᱱᱟᱢ ᱦᱚᱲ ᱜᱮ ᱱᱟᱯᱟᱭ ᱜᱮᱭᱟ ᱟᱞᱮᱱᱟᱜ ᱱᱤᱛᱳᱜ ᱫᱚ ᱟᱫᱚ ᱱᱚᱜᱼᱚ ᱱᱟ ᱜᱮ ᱱᱟᱦᱜ ᱮᱸᱫ ᱥᱤᱭᱳᱜ ᱵᱟᱲᱟ ᱱᱤᱛᱚᱜ ᱫᱚ ᱱᱟᱜ ᱚᱱᱮ ᱟᱥᱚᱞ ᱠᱟᱹᱢᱤ ᱞᱮᱠᱟᱛᱮᱫᱚ ᱱᱟᱦᱟᱜ ᱜᱚᱝᱠᱮ ᱱᱤᱛᱚᱜ ᱫᱚ ᱥᱤ ᱠᱚᱜᱮᱛᱚ᱾
ᱦᱮᱸ ᱦᱮᱸ ᱦᱮᱸ
ᱤᱥᱤ ᱠᱚᱜᱮ ᱱᱤᱛ ᱛᱚ ᱫᱟᱜ ᱟᱨ ᱵᱟᱭ ᱫᱟᱜ ᱟᱵᱚᱣᱟᱜ ᱠᱟᱹᱢᱤ ᱞᱮᱠᱟ ᱛᱮᱫᱚᱱᱟᱜ ᱵᱚᱱ ᱠᱟᱹᱢᱤ ᱠᱟᱜ ᱜᱮᱭᱟ᱾
ᱦᱮᱸ ᱦᱮᱸ
ᱟᱨ ᱛᱟᱨᱯᱚᱨᱮ ᱡᱩᱫᱤ ᱱᱟᱜ ᱯᱚᱨᱮᱛᱮ ᱫᱟᱜᱟᱭ ᱚᱱᱟ ᱫᱚ ᱦᱮᱸ ᱪᱟᱸᱫᱳ-ᱵᱚᱸᱜᱟ ᱵᱟᱲᱟᱭᱟᱭ ᱥᱮ ᱪᱮᱫ?
ᱮᱠᱫᱚᱢ ᱮᱠᱫᱚᱢ ᱜᱚᱢᱠᱮ
ᱦᱳᱭ
ᱫᱤᱭᱮᱯᱚᱨ ᱜᱚᱝᱠᱮ ᱡᱮ
ᱦᱳᱭ
ᱟᱹᱞᱤᱧᱟᱜ ᱞᱟᱹᱭ ᱫᱚ ᱱᱚᱝᱠᱟ ᱡᱮ ᱥᱤ ᱫᱚ ᱦᱟᱸᱜ ᱟᱯᱮ ᱚᱱᱟ ᱠᱚᱨᱮ ᱫᱚ ᱪᱮᱫ ᱞᱮᱠᱟ ᱠᱚ ᱥᱤᱭᱮᱫᱟ ᱢᱟᱱᱮ ᱱᱮᱛᱟᱨ ᱡᱟᱦᱟᱸ ᱵᱤᱜᱽᱜᱮᱭᱟᱱᱟᱜ ᱴᱨᱟᱠᱴᱟᱨ ᱠᱚ ᱦᱟᱨᱵᱮᱥᱴᱟᱨ ᱠᱚ ᱦᱮᱡ ᱟᱠᱟᱱᱟ ᱱᱚᱣᱟ ᱠᱚᱛᱮ ᱥᱮ ᱱᱚᱝᱠᱟ ᱜᱮ ᱟᱵᱚᱣᱟᱜ ᱡᱟᱦᱟᱸ ᱱᱟᱦᱮᱞ ᱠᱚ ᱦᱮᱱᱟᱜ ᱛᱟᱵᱚᱱᱟ ᱰᱟᱝᱜᱨᱤ ᱛᱮ ᱥᱮ ᱠᱟᱲᱟ ᱛᱮ ᱪᱮᱫ ᱞᱮᱠᱟ ᱜᱚᱝᱠᱮ
ᱦᱳᱭ ᱢᱮᱱᱫᱚ ᱜᱚᱢᱠᱮ ᱟᱞᱮᱥᱮᱫ ᱫᱚ ᱦᱟᱜ ᱮᱸ ᱟᱞᱮ ᱫᱚᱱᱟᱜ ᱟᱹᱰᱤ ᱰᱷᱮᱨ ᱠᱟᱦᱤᱛᱮ ᱢᱟᱱᱮ ᱱᱩᱠᱩ ᱢᱮᱱᱫᱚ ᱚᱲᱟᱜ ᱨᱮᱱ ᱰᱟᱝᱜᱨᱤ ᱠᱟᱰᱟ
ᱦᱮᱸ ᱦᱮᱸ ᱦᱮᱸ
ᱢᱟᱱᱮ ᱱᱩᱜᱼᱱᱩᱠᱩ ᱠᱚᱱᱟᱜ ᱚᱲᱟᱜ ᱨᱮ ᱟᱹᱥᱩᱞ ᱵᱟᱲᱟ ᱦᱩᱭ ᱟᱠᱟᱱᱟ
ᱟᱪᱪᱷᱟ
ᱟᱫᱚ ᱛᱚ ᱱᱩᱜᱼᱩ ᱱᱩᱠᱩ ᱠᱚᱛᱮᱤ ᱯᱟᱲᱦᱟᱣ ᱫᱚ ᱦᱩᱭ ᱫᱟᱹᱲᱮᱹᱜ ᱠᱟᱱᱟ ᱟᱫᱚ ᱚᱱᱠᱟ ᱦᱳᱭᱛᱳ ᱚᱠᱛᱚ ᱱᱟᱹᱯᱤᱛ ᱫᱚ ᱱᱤᱭᱟᱹ ᱦᱮᱸᱜ ᱢᱮᱱᱫᱚ ᱱᱤᱭᱟᱹ ᱫᱷᱩᱣᱟᱹ ᱴᱮᱠᱴᱟᱨ ᱠᱚᱛᱮ ᱦᱚᱸ ᱥᱤ ᱵᱟᱲᱟ ᱦᱩᱭᱩᱜᱼᱟ
ᱟᱪᱪᱷᱟ ᱪᱷᱟ ᱪᱷᱟ
ᱟᱫᱚ ᱮᱸ ᱚᱱᱟ ᱦᱚᱸ ᱜᱚᱝᱠᱮ ᱟᱹᱰᱤ ᱰᱷᱮᱨ ᱴᱟᱠᱟ ᱠᱟᱹᱭᱰᱤ ᱞᱟᱜᱟᱜ ᱫᱚ ᱚᱱᱟ ᱦᱚᱸ ᱚᱠᱟᱞᱮᱠᱟᱨᱮ ᱚᱱᱟ ᱫᱚᱢᱮ ᱫᱚ ᱵᱮᱥ ᱵᱟᱭ ᱵᱩᱡᱩᱜ ᱠᱟᱱᱟ ᱟᱨ ᱚᱲᱟᱜ ᱨᱮ ᱦᱳᱭᱛᱳ ᱟᱵᱮᱱ ᱮ ᱥᱮ ᱢᱮᱱᱫᱚ ᱱᱩᱠᱩ ᱠᱟᱲᱟ ᱰᱟᱝᱜᱨᱤ ᱠᱚ ᱟᱹᱥᱩᱞ ᱵᱟᱲᱟ ᱦᱩᱭᱠᱟᱱᱟ ᱚᱱᱟ ᱪᱮᱠᱟ ᱚᱱᱟ ᱫᱚ ᱱᱟᱜ ᱫᱚ ᱢᱮᱱ ᱠᱷᱟᱱ ᱫᱚ ᱵᱟᱝ ᱮ ᱚᱱᱟ ᱛᱮᱫᱚ ᱵᱟᱝ ᱥᱤᱭᱳᱜ ᱦᱩᱭᱩᱜᱼᱟ
ᱟᱪᱪᱷᱟ ᱟᱪᱪᱷᱟ
ᱟᱫᱚ ᱜᱚᱢᱠᱮ ᱟᱯᱮ ᱚᱱᱛᱮ ᱫᱚ ᱚᱠᱟ ᱞᱮᱠᱟ ᱚᱱᱮᱱᱟᱜ ᱜᱮ ᱠᱟᱹᱴᱤᱡ
ᱦᱮᱸ ᱦᱮᱸ ᱦᱮᱸ ᱟᱞᱮ ᱫᱚ ᱜᱚᱢᱠᱮ ᱪᱮᱫ ᱤᱧ ᱞᱟᱹᱭᱟ ᱯᱳ ᱢᱟᱱᱮ ᱞᱟᱦᱟ ᱧᱚᱜ ᱫᱚ ᱵᱟᱨ ᱥᱮᱨᱢᱟ ᱯᱮ ᱥᱮᱨᱢᱟ ᱞᱟᱦᱟ ᱫᱚ ᱢᱟᱱᱮ ᱟᱞᱮ ᱫᱚ ᱰᱟᱝᱜᱨᱤ ᱠᱟᱰᱟ ᱛᱮᱜᱮᱞᱮ ᱡᱚᱛᱚ ᱦᱚᱲᱞᱮ ᱥᱤᱭᱮᱫ ᱛᱟᱦᱮᱸᱱᱟ ᱢᱟᱱᱮ ᱵᱟᱹᱭᱦᱟᱹᱲ ᱨᱮ ᱟᱬᱜᱚ ᱞᱮᱱᱠᱷᱟᱱ ᱜᱮ ᱵᱟᱹᱭᱦᱟᱹᱲ ᱨᱮ ᱟᱬᱜᱚ ᱪᱷᱚᱴ ᱡᱚᱛᱚ ᱦᱚᱲ ᱟᱫᱚ ᱢᱤᱫ ᱥᱟᱶᱛᱮ ᱦᱟᱸᱜ ᱨᱚᱦᱚᱭ ᱠᱟᱹᱢᱤ ᱠᱚᱫᱚ ᱟᱞᱮ ᱫᱚᱞᱮ ᱱᱚᱝᱠᱟ ᱞᱮ ᱤᱭᱟᱹᱭᱟ ᱡᱟᱦᱟᱸᱴᱟᱜ ᱡᱟᱦᱟᱸ ᱫᱷᱟᱨᱮ ᱜᱮ ᱵᱟᱹᱭᱦᱟᱹᱲ ᱥᱮ ᱵᱟᱹᱫᱽ ᱞᱮ ᱪᱟᱞᱟᱜᱼᱟ ᱫᱚ ᱡᱚᱛᱚ ᱦᱚᱲ ᱚᱱᱟ ᱫᱷᱟᱨᱮ ᱜᱮᱞᱮ ᱥᱮᱱᱚᱜ ᱠᱟᱱ
ᱦᱳᱭ ᱦᱳᱭ
ᱟᱹᱰᱤ ᱨᱟᱹᱥᱠᱟᱹ ᱟᱹᱰᱤ ᱠᱩᱥᱤ ᱵᱩᱡᱩᱜ ᱠᱟᱱ ᱛᱟᱦᱮᱱᱟ ᱟᱨ ᱡᱚᱛᱚ ᱦᱚᱲ ᱨᱮᱱ ᱜᱮ ᱱᱟᱦᱮᱞ ᱱᱟᱦᱮᱞ ᱛᱟᱦᱮᱱ ᱠᱟᱱ ᱛᱟᱦᱮᱱᱟ ᱡᱮᱦᱮᱛᱩ ᱰᱟᱝᱜᱨᱤ ᱱᱟᱦᱮᱞ ᱵᱟᱠᱷᱟᱡ ᱠᱟᱲᱟ ᱱᱟᱦᱮᱞ ᱛᱟᱦᱚᱞᱮ ᱠᱷᱟᱱ ᱫᱚ ᱟᱹᱰᱤ ᱱᱟᱯᱟᱭ ᱯᱟᱭ ᱜᱮ ᱵᱩᱡᱷᱟᱹᱜ ᱠᱟᱱ ᱛᱟᱦᱮᱱᱟ ᱟᱫᱚ ᱱᱚᱜᱼᱚᱭ ᱱᱚᱣᱟ ᱯᱮ ᱥᱟᱞ ᱠᱷᱚᱱ ᱢᱤᱫᱴᱮᱱ ᱵᱤᱜᱽᱜᱟᱱ ᱨᱮᱱᱟᱜ ᱟᱵᱮᱱ ᱚᱜᱨᱚᱜᱚᱛᱤ ᱵᱮᱱ ᱢᱮᱱ ᱥᱮ ᱮᱱᱮᱢ ᱵᱤᱱ ᱢᱮᱱᱟ ᱱᱚᱣᱟ ᱤᱫᱤ ᱠᱟᱛᱮᱜ ᱱᱚᱣᱟ ᱴᱮᱨᱮᱠᱴᱟᱨ ᱠᱚ ᱟᱹᱰᱤ ᱡᱟᱹᱥᱛᱤ ᱦᱤᱡᱩᱜ ᱦᱮᱡ ᱠᱟᱱᱟ ᱮᱱᱛᱮ ᱟᱫᱚ ᱱᱚᱣᱟ ᱦᱮᱡ ᱠᱟᱱᱛᱮ ᱟᱫᱚ ᱠᱟᱹᱴᱤᱡ ᱟᱫᱚ ᱡᱚᱛᱚ ᱦᱚᱲ ᱜᱮᱦᱟᱸᱜ ᱢᱟᱱᱮ ᱫᱟᱲᱮ ᱦᱚᱸ ᱠᱟᱹᱴᱤᱡ ᱠᱚᱢ ᱵᱟᱝ ᱫᱚᱠᱚ ᱵᱩᱡᱮᱫ ᱡᱚᱠᱷᱚᱱ ᱱᱚᱣᱟ ᱱᱟᱜ ᱡᱚᱠᱷᱚᱱ ᱴᱮᱨᱮᱠᱴᱟᱨ ᱠᱚ ᱵᱜᱽᱜᱟᱱ ᱮᱱᱮᱢ ᱮᱢᱫᱟᱭ ᱡᱮ ᱡᱟᱦᱟᱸ ᱫᱚ ᱡᱟ ᱫᱤᱱ ᱛᱮ ᱥᱤᱭᱳᱜ ᱠᱟᱱ ᱛᱟᱦᱮᱱᱟ ᱚᱱᱟ ᱱᱚᱰᱮ ᱢᱤᱫ ᱜᱷᱚᱱᱴᱟ ᱛᱮ ᱤᱧᱟᱹᱜ ᱠᱟᱹᱢᱤ ᱦᱩᱭᱩᱜ ᱠᱟᱱᱟ ᱠᱟᱱᱟ ᱟᱫᱚ ᱚᱱᱟ ᱤᱫᱤ ᱠᱟᱛᱮ ᱫᱚ ᱦᱟᱸᱜ ᱢᱟᱱᱮ ᱡᱮ ᱠᱟᱲᱟ ᱰᱝᱜᱨᱤ ᱵᱟᱹᱱᱩᱜ ᱠᱚᱣᱟ ᱱᱚᱝᱠᱟ ᱫᱚ ᱵᱟᱝ ᱦᱮᱱᱟᱜ ᱫᱚ ᱦᱮᱱᱟᱜ ᱠᱚᱣᱟ ᱠᱚᱜᱮᱭᱟ ᱦᱟᱸᱜ ᱠᱤᱱᱛᱩ ᱩᱱᱟᱹᱜ ᱵᱷᱟᱵᱮ ᱛᱮᱫᱚ ᱦᱟᱸᱜ ᱵᱟᱝ ᱠᱚ ᱵᱮᱵᱚᱦᱟᱨᱮᱫ ᱠᱚᱣᱟ ᱦᱮᱸ ᱦᱮᱸ ᱢᱮᱱᱟᱜ ᱫᱚ ᱢᱮᱱᱟᱜ ᱠᱚᱜᱮᱭᱟ ᱡᱚᱛᱚ ᱦᱚᱲ ᱨᱮᱱ ᱜᱮ ᱠᱚᱢ ᱵᱮᱥᱤ ᱟᱫᱚ ᱦᱟᱸᱜ ᱴᱮᱠᱴᱟᱨ ᱨᱮᱱᱟᱜ ᱠᱟᱹᱢᱤ ᱛᱮᱫ ᱰᱷᱮᱨ ᱧᱮᱞᱚᱜ ᱠᱟᱱᱟ ᱦᱮᱸ
ᱚ ᱟᱪᱪᱷᱟ ᱪᱷᱟ
ᱢᱟᱱᱮ ᱛᱚᱞᱟ ᱫᱚ ᱥᱟᱵ ᱠᱟᱜ ᱢᱮ ᱦᱟᱸᱜ ᱰᱟᱝᱜᱨᱤ ᱠᱟᱰᱟ ᱛᱮᱜᱮ ᱠᱚ ᱛᱚᱞᱟ ᱠᱮᱫ ᱛᱟᱵᱚᱱᱟ ᱟᱨ ᱡᱟᱦᱟᱸ ᱦᱟᱸᱜ
ᱟᱨ ᱡᱟᱦᱟᱸ ᱫᱚ ᱦᱟᱸᱜ ᱱᱤᱛᱚᱜ ᱦᱟᱸᱜ ᱪᱟᱥ ᱥᱤᱡᱤᱱ ᱨᱮ ᱟᱫᱚ ᱦᱟᱸᱜ ᱩᱱᱫᱚ ᱢᱤᱫ ᱥᱟᱶ ᱛᱮ ᱜᱮ ᱟᱫᱚ ᱡᱟᱦᱟᱸ ᱥᱮᱫ ᱜᱮ ᱴᱮᱠᱴᱟᱨ ᱪᱟᱞᱟᱜ ᱠᱟᱱᱟ ᱟᱫᱚ ᱚᱱᱟ ᱯᱟᱦᱴᱟ ᱫᱚ ᱡᱚᱛᱚ ᱦᱚᱲ ᱴᱮᱠᱴᱟᱨ ᱛᱮᱜᱮ ᱠᱚ ᱥᱤᱭ ᱮᱫᱟ ᱞᱟᱹᱭ ᱮᱫᱟᱠᱚ ᱵᱟᱝᱢᱟ ᱤᱭᱟᱹ ᱢᱤᱫ ᱵᱟᱨ ᱜᱷᱚᱱᱴᱟ ᱛᱮᱜᱮ ᱦᱩᱭᱩᱜ ᱠᱟᱱᱟ ᱟᱨ ᱱᱚᱣᱟ ᱫᱚ ᱡᱟ ᱫᱤᱱ ᱵᱚᱱ ᱥᱤ ᱠᱟᱛᱮ‌ ᱟᱨᱦᱚᱸ ᱢᱤᱫ ᱫᱤᱱ ᱫᱚᱦᱚ ᱞᱟᱜᱟᱜ ᱠᱟᱱᱟ ᱚᱱᱠᱟ ᱟᱹᱰᱤᱜᱟᱱ ᱠᱚ ᱞᱟᱹᱭᱮᱫᱟ ᱦᱟᱸᱜ ᱟᱫᱚ ᱦᱟᱸᱜ ᱱᱚᱜᱼᱚ ᱱᱚᱝᱠᱟ ᱪᱟᱥ ᱠᱟᱹᱢᱤ ᱨᱮᱱᱟᱜ ᱤᱭᱟᱹ ᱫᱚ
ᱟᱪᱪᱷᱟ ᱟᱪᱪᱷᱟ ᱜᱚᱝᱠᱮ ᱞᱮ ᱪᱟᱥ ᱠᱟᱹᱢᱤ ᱨᱮᱱᱟᱜ ᱫᱚ ᱛᱟᱦᱚᱞᱮ ᱮᱸᱦᱮᱸ ᱮᱸᱻ ᱢᱮᱱᱫᱚ ᱛᱟᱦᱞᱮ ᱫᱷᱩᱣᱟᱹ ᱜᱟᱹᱰᱤ ᱦᱚᱸ ᱜᱚᱝᱠᱮ ᱛᱟᱦᱞᱮ ᱟᱹᱰᱤ ᱡᱳᱨ ᱯᱮ ᱚᱱᱟ ᱠᱚᱨᱮ ᱫᱚᱯᱮ ᱞᱟᱜᱟᱣ ᱵᱟᱲᱟᱭᱟ ᱥᱮ ᱪᱮᱫ
ᱦᱮᱸ ᱦᱮᱸ ᱦᱮᱸ ᱦᱮᱸ ᱢᱟᱱᱮ ᱞᱟᱦᱟ ᱧᱚᱜ ᱫᱚ ᱵᱟᱝ ᱛᱟᱦᱮᱸ ᱞᱮᱱᱟ ᱱᱤᱛᱚᱜ ᱦᱟᱸᱜ ᱟᱥᱛᱮ ᱟᱥᱛᱮ ᱦᱤᱡᱩᱜ ᱠᱟᱱᱟ
ᱚᱻ ᱟᱪᱪᱷᱟ ᱟᱪᱪᱷᱟ ᱟᱫᱚ ᱜᱚᱝᱠᱮ ᱱᱤᱭᱟᱹ ᱡᱟᱦᱟᱸ ᱴᱮᱠᱴᱟᱨ ᱟᱨ ᱢᱮᱱᱫᱚ ᱴᱮᱠᱴᱟᱨ ᱛᱮ ᱥᱤᱭᱳᱜ ᱟᱨ ᱱᱚᱜᱼᱱᱟ ᱠᱟᱲᱟ ᱰᱟᱝᱜᱽᱨᱤ ᱥᱤᱭᱩᱼᱼ ᱛᱮ ᱥᱤᱭᱩᱜ ᱜᱚᱝᱠᱮ ᱱᱚᱜᱼᱱᱟ ᱜᱮ ᱠᱟᱹᱴᱤᱡ ᱡᱩᱫᱤ ᱞᱟᱝ ᱜᱟᱯᱟᱞᱢᱟᱨᱟᱣ ᱠᱮᱭᱟ ᱜᱚᱝᱠᱮ ᱮᱸᱜᱻ ᱢᱮᱱᱫᱚ ᱢᱤᱫᱴᱮᱱ ᱡᱩᱫᱤ ᱱᱤᱭᱟᱹ ᱱᱤᱭᱟᱹᱜᱮ ᱡᱩᱫᱤ ᱢᱤᱫᱴᱮᱱ ᱥᱟᱛᱟᱢ ᱞᱟᱝ ᱥᱟᱵ ᱠᱮᱭᱟ ᱢᱮᱱᱫᱚ ᱱᱤᱭᱟᱹ ᱚᱠᱟᱮᱠᱟ ᱠᱷᱚᱱ ᱢᱟᱱᱮ ᱚᱠᱟᱴᱟᱜ ᱱᱟᱯᱟᱭᱚᱜᱼᱟ ᱚᱠᱟᱴᱟᱜ ᱵᱟᱝ ᱱᱟᱯᱟᱭᱚᱜ ᱛᱟᱵᱚᱱᱟ ᱱᱚᱜᱼ ᱱᱟ ᱜᱮ ᱡᱩᱫᱤ ᱞᱟᱝ ᱜᱚᱞᱯᱷᱚ ᱟᱜ ᱜᱮᱭᱟ ᱜᱚᱢᱠᱮ ᱟᱹᱰᱤᱜᱮ ᱱᱟᱯᱟᱭ ᱠᱚᱜ ᱛᱟᱞᱟᱝᱟ
ᱦᱮᱸ ᱦᱮᱸ ᱦᱮᱸ ᱚᱱᱟ ᱢᱟ ᱮᱠᱫᱚᱢ ᱱᱟᱯᱟᱭ ᱠᱟᱛᱷᱟ ᱜᱚᱝᱠᱮ ᱱᱚᱣᱟ ᱜᱮᱞᱟᱝ ᱠᱟᱹᱴᱤᱡ ᱞᱟᱝ ᱛᱟᱞᱟᱝ ᱜᱟᱞᱢᱟᱨᱟᱣ ᱜᱮᱭᱟ ᱞᱟᱝ ᱛᱟᱦᱚᱞᱮ ᱠᱷᱟᱭᱡ ᱜᱚᱝ ᱠᱮ ᱱᱚᱝᱠᱟ ᱦᱮᱸ ᱥᱮ ᱟᱹᱞᱤᱧ ᱜᱮ ᱦᱟᱸᱜ ᱟᱫᱚ ᱮᱦᱚᱵ ᱫᱟᱞᱤᱧ ᱠᱟᱹᱴᱤᱡ ᱫᱚ ᱦᱮᱸ ᱥᱮ᱾ ᱡᱚᱠᱷᱚᱱ ᱚᱱ ᱦᱮᱸ, ᱢᱟᱱᱮ ᱱᱚᱣᱟ ᱡᱟᱦᱟᱸ ᱟᱵᱚ ᱱᱟᱦᱮᱞ ᱰᱟᱝᱨᱤ ᱛᱤᱥᱤ ᱨᱮᱱᱟᱜ ᱪᱟᱥ, ᱦᱮᱸᱥᱮ ᱱᱚᱜ ᱼᱚ ᱱᱟ ᱠᱟᱹᱢᱤ ᱫᱚ ᱱᱚᱣᱟ ᱫᱚ ᱟᱹᱰ ᱟᱹᱰᱤ ᱢᱟᱨᱮ ᱠᱷᱚᱩᱡ ᱦᱮᱱᱟᱜ ᱜᱮᱭᱟ ᱜᱚᱝᱠᱮ ᱡᱮ ᱱᱤᱛᱜᱼᱟᱜ ᱠᱟᱱᱟ ᱥᱮ ᱱᱤᱛᱚᱜ ᱜᱮ, ᱦᱚᱴᱟᱛ ᱦᱮᱡ ᱠᱟᱱᱟ ᱟᱨ ᱟᱵᱚ ᱥᱩᱫᱩ ᱟᱵᱚ ᱱᱚᱰᱮ ᱯᱚᱥᱪᱤᱢ ᱵᱟᱝᱞᱟ ᱯᱚᱱᱚᱛ ᱨᱮ ᱦᱮᱱᱟᱜᱼᱟ, ᱱᱚᱝᱠᱟ ᱫᱚ ᱵᱟᱝ ᱠᱟ ᱱᱚᱣᱟ ᱫᱚ ᱯᱩᱨᱟᱹ ᱮᱠᱫᱚᱢ ᱜᱚᱴᱟ ᱵᱤᱥᱥᱚ ᱨᱮᱜᱮ ᱱᱚᱣᱟ ᱪᱟᱥ ᱫᱚ ᱦᱮᱱᱟᱜ ᱜᱮᱭᱟ ᱟᱨ ᱮᱱᱟᱱ ᱦᱚᱸ ᱛᱟᱦᱮᱸ ᱞᱮᱱᱟ ᱱᱤᱛᱚᱜ ᱦᱚᱸ ᱦᱮᱱᱟᱜ ᱜᱮᱭᱟ᱾ ᱟᱫᱚ ᱡᱚᱛᱚ ᱦᱚ ᱡᱟᱭᱜᱟ ᱨᱮ ᱡᱚᱛᱚ ᱡᱚᱛᱚ ᱟᱞᱟᱫᱟ ᱟᱞᱟᱫᱟ ᱦᱟᱸᱜ ᱧᱩᱛᱩᱢ ᱦᱮᱱᱟᱜᱼᱟ᱾ ᱡᱟᱦᱟᱸᱞᱮᱠᱟ ᱡᱩᱫᱤ ᱢᱮᱠᱥᱤᱠᱳ ᱨᱮ ᱵᱤᱱ ᱧᱮᱞᱟ, ᱢᱮᱠᱥᱤᱠᱳ ᱨᱮ ᱵᱨᱟᱡᱤᱞ ᱨᱮ ᱚᱱᱠᱟ ᱤᱭᱟᱹ ᱩᱨᱩᱜᱩᱭ ᱚᱱᱠᱟ ᱜᱚᱴᱟ ᱜᱮ ᱪᱟᱥ ᱦᱩᱭᱩᱜᱼᱟ᱾ᱱᱚᱼᱚᱭ ᱱᱟ ᱪᱟᱥ ᱫᱚ ᱡᱟᱦᱟᱸ, ᱼᱼ ᱛᱚ ᱱᱟᱦᱮᱞ ᱛᱮ ᱦᱮᱸ ᱱᱟᱦᱮᱞ ᱛᱮ ᱪᱟᱥ ᱨᱮᱱᱟᱜ ᱟᱨ ᱟᱵᱚ ᱯᱚᱥᱪᱤᱢ ᱵᱟᱝᱞᱟ ᱨᱮᱦᱚᱸ ᱟᱹᱰᱤᱜᱟᱱ ᱧᱩᱛᱩᱢ ᱦᱮᱱᱟᱜ ᱡᱮᱢᱚᱱ ᱡᱷᱩᱢ ᱪᱟᱥ ᱦᱮᱱᱟᱜᱼᱟ᱾ ᱟᱵᱚ ᱚᱱᱠᱟ ᱟᱹᱰᱤ ᱜᱟᱱ ᱤᱭᱟᱹ ᱚᱱᱟ ᱱᱚᱨᱛᱷ ᱤᱥᱴ ᱠᱚᱨᱮ ᱚᱱᱠᱟ ᱠᱚ ᱢᱮᱱᱫᱟ ᱦᱟᱸᱜ᱾ ᱚᱱᱠᱟ ᱢᱚᱴᱟᱢᱩᱴᱤ ᱜᱚᱴ ᱴᱟ ᱜᱮ ᱪᱟᱥ ᱦᱮᱱᱟᱜᱼᱟ, ᱟᱨ ᱡᱟᱦᱟᱸ ᱫᱚ ᱦᱟᱸᱜ ᱡᱟᱦᱟᱸ ᱫᱚ ᱴᱮᱠᱴᱟᱨ ᱛᱮᱵᱚᱱ ᱪᱟᱥ ᱫᱟ, ᱱᱚᱣᱟ ᱦᱚᱸ ᱠᱟᱱ ᱜᱮᱭᱟ ᱱᱚᱣᱟ ᱫᱚ ᱦᱟᱸᱜ, ᱴᱷᱤᱠ ᱤᱧ ᱱᱚᱣᱟ ᱫᱚ ᱪᱮᱫᱞᱮᱠᱟ ᱱᱚᱣᱟ ᱫᱚ ᱡᱚᱠᱷᱚᱱ ᱚᱱᱟ ᱥᱚᱵᱩᱡ ᱦᱩᱭᱱᱟ᱾ ᱩᱱ ᱠᱚᱨᱮ ᱠᱷᱚᱡ ᱜᱮ ᱱᱚᱝᱠᱟ ᱫᱚ ᱪᱟᱹᱞᱩ ᱟᱠᱟᱱᱟ ᱦᱟᱸᱜ ᱟᱫᱚ ᱱᱚᱣᱟ ᱤᱫᱤᱠᱟᱛᱮ ᱟᱵᱮᱱ ᱜᱮ ᱦᱟᱸᱜ ᱛᱤᱱᱟᱹᱜ ᱜᱟᱱ ᱵᱮᱱ ᱵᱟᱲᱟᱭᱟ ᱠᱟᱹᱴᱤᱡ ᱮᱦᱚᱵ ᱛᱟᱵᱚᱱ ᱵᱮᱱ᱾ ᱛᱟᱯᱚᱨᱮ ᱦᱟᱸᱜ ᱟᱫᱚ ᱦᱟᱸᱜ ᱜᱚᱞᱯᱚ ᱤᱫᱤ ᱦᱩᱭᱩᱜᱼᱟ᱾
ᱟᱪᱪᱷᱟ, ᱪᱷᱟᱪᱟ, ᱮᱸᱜ ᱜᱚᱝᱠᱮ ᱢᱮᱱ ᱛᱮᱫᱚ ᱱᱟᱦᱟᱜ ᱮᱸ ᱴᱮᱠᱴᱟᱨ ᱥᱮ ᱨᱳᱴᱟᱨ ᱫᱚ ᱱᱟᱦᱟᱜ ᱜᱚᱝᱠᱮ ᱢᱮᱱ ᱞᱮᱠᱷᱟᱱ ᱫᱚ ᱫᱚᱢᱮ ᱮᱠᱴᱟ, ᱮᱸᱜ ᱢᱮᱱᱫᱚ ᱢᱤᱫᱴᱮᱱ ᱡᱚᱢᱤ ᱨᱮ ᱥᱮ ᱢᱤᱫᱴᱮᱱ ᱢᱮᱱᱫᱚ ᱠᱷᱮᱛ ᱥᱮ ᱵᱟᱹᱭᱦᱟᱹᱲ ᱨᱮ ᱚᱱᱟ ᱡᱟᱦᱟᱸ ᱛᱤᱱᱟᱹᱜ ᱜᱚᱝᱠᱮ ᱟᱹᱞᱤᱧ ᱞᱟᱹᱭ ᱟᱹᱞᱤᱧ ᱢᱟᱱᱮ ᱚᱱᱟ, ᱠᱷᱮᱛ ᱨᱮᱥᱮ ᱵᱟᱹᱫᱽ ᱨᱮ ᱡᱟᱦᱟᱸ ᱛᱤᱱᱟᱹᱜ ᱚᱸᱰᱮᱱᱟᱜ ᱦᱟᱥᱟ ᱩᱞᱟᱹᱴ ᱯᱞᱟᱴᱚᱜ, ᱟᱫᱚ ᱱᱟᱦᱟᱜ ᱜᱚᱝᱠᱮ ᱚᱱᱟ ᱴᱮᱠ ᱴᱟᱨ ᱥᱮ ᱨᱳᱴᱟᱨ ᱛᱮᱫᱚ ᱱᱟᱦᱟᱜ ᱫᱚᱢ ᱮᱠᱴᱟ ᱫᱚ ᱵᱟᱭ ᱩᱞᱟᱹᱨᱴ ᱯᱞᱟᱴ ᱫᱟᱲᱮᱭᱟᱜᱼᱟ ᱾ᱥᱩᱫᱩ ᱪᱮᱛᱟᱱ ᱪᱮᱛᱟᱱ ᱜᱮ ᱚᱱᱟ ᱫᱚ ᱜᱚᱝᱠᱮ ᱥᱤᱜ ᱟᱛᱚ,
ᱦᱩᱸ ᱦᱩᱸ ᱦᱩᱸ ᱦᱮᱸ ᱜᱚᱝᱠᱮ ᱚᱱᱟ ᱫᱚ ᱮᱠᱫᱚᱢ
ᱦᱮᱸ ᱟᱫᱚ ᱚᱱᱮ ᱚᱱᱟ ᱞᱮᱠᱟᱛᱮ ᱜᱚᱝᱠᱮᱧ ᱞᱟᱹᱭᱮᱜ ᱼᱟ ᱟᱵᱚ ᱮᱸᱜ ᱢᱮᱱᱫᱚ ᱡᱟᱦᱱᱟᱜ ᱱᱩᱠᱩ ᱦᱚᱸ ᱢᱟᱨᱮ ᱪᱟᱹᱥᱤ ᱥᱮ ᱟᱵᱚ ᱱᱤᱛᱚᱜ ᱨᱮᱱ ᱱᱟᱦᱟᱜ ᱪᱟᱥᱤ ᱟᱫᱚ ᱚᱱᱟ ᱞᱮᱠᱟᱛᱮᱞᱤᱧ ᱞᱟᱹᱭᱟ ᱜᱚᱝᱠᱮ ᱟᱵᱚ ᱫᱚ ᱡᱟᱹᱱᱤᱡ ᱱᱚᱣᱟ ᱠᱟᱬᱟ ᱱᱟᱦᱮᱞ, ᱥᱮ ᱰᱟᱝᱨᱤ ᱱᱟᱦᱮᱞ ᱛᱮᱜᱮ ᱡᱩᱫᱤ ᱵᱚᱱ ᱥᱤᱭᱟ ᱛᱟᱦᱚᱞᱮ ᱜᱚᱝᱠᱮ ᱟᱵᱚ ᱢᱟᱱᱮ ᱟᱵᱚ ᱠᱚ ᱞᱟᱹᱜᱤᱫ ᱫᱚ ᱟᱹᱰᱤᱜᱮ ᱱᱟᱯ, ᱦᱚᱭᱚᱜ ᱛᱟᱵᱚᱱᱟ᱾
ᱮᱠᱫᱚᱢ ᱜᱚᱝᱠᱮ ᱠᱟᱨᱚᱱ ᱦᱩᱭᱩᱜ ᱠᱟᱱᱟ, ᱪᱮᱫᱟᱜ ᱥᱮ, ᱱᱚᱰᱮ ᱠᱤᱪᱷᱩᱜᱟᱱ ᱦᱟᱸᱜ ᱩᱱᱠᱩ ᱡᱟᱦᱟᱸᱭ ᱫᱚ, ᱡᱚᱠᱷᱚᱱ ᱦᱟᱸᱜ ᱨᱚᱣᱴᱟᱨ ᱛᱮᱵᱮᱱ ᱥᱤᱭ ᱮᱫᱟ ᱥᱮ, ᱛᱚᱠᱷᱚᱱ ᱫᱚ ᱩᱱᱠᱩ ᱠᱤᱪᱷᱩ ᱦᱤᱭᱩᱢᱟᱥ ᱠᱚ ᱛᱟᱦᱮᱱᱟ ᱤᱭᱟᱹ ᱨᱮᱱᱟᱜ ᱢᱟᱱᱮ ᱦᱟᱥᱟ ᱨᱮᱱᱟᱜ ᱦᱤᱭᱩᱢᱟᱥ ᱛᱟᱦᱮᱱᱟ᱾ ᱢᱟᱱᱮ ᱩᱱᱠᱩ ᱡᱮᱢᱚᱱ ᱡᱟᱦᱟᱸ ᱡᱮᱢᱚᱱ ᱞᱮᱸᱰᱮᱫ ᱞᱮᱸᱰᱮᱫ ᱠᱚ ᱱᱚᱝᱠᱟᱱ ᱠᱚ ᱟᱹᱰᱤ ᱜᱟᱱ ᱡᱤᱱᱤᱥ ᱢᱮᱱᱟᱜ ᱠᱚᱣᱟ, ᱡᱟᱦᱟᱸᱭ ᱫᱚᱠᱚ ᱜᱮᱫᱚᱜ ᱠᱟᱱᱟ ᱢᱟᱱᱮ ᱚᱱᱟ ᱩᱨᱵᱚᱨᱚᱛᱟ ᱠᱚ ᱠᱚᱢ ᱮᱫᱟ ᱠᱚ ᱦᱮᱸ ᱥᱮ ᱱᱚᱣᱟ ᱫᱚ ᱮᱠᱫᱚᱢ ᱯᱷᱮᱠᱴ ᱠᱟᱱᱟ ᱟᱨ ᱱᱚᱣᱟ ᱫᱚ ᱚᱱᱟ ᱫᱚ ᱦᱩᱭ ᱦᱮᱡ ᱟᱠᱟᱱ ᱜᱮᱭᱟ ᱡᱮ ᱱᱚᱣᱟ ᱠᱚᱛᱮ ᱫᱚ ᱠᱤᱪᱷᱩ ᱫᱚ ᱦᱟᱸᱜ ᱠᱷᱚᱛᱤ ᱫᱚ ᱟᱵᱚᱣᱟᱜ ᱫᱚ ᱠᱷᱚᱛᱤᱜ ᱠᱟᱱ ᱜᱮᱭᱟ᱾ ᱟᱫᱚ ᱚᱱᱟ ᱛᱮ ᱚᱱᱟ ᱛᱮ ᱠᱷᱟᱱ ᱟᱵᱮᱱ ᱡᱟᱦᱟᱸ ᱵᱮᱱ ᱢᱮᱱ ᱮᱫᱟ ᱚᱱᱟ ᱫᱚ ᱮᱠᱫᱚᱢ ᱟᱹᱰᱤ ᱡᱚᱛᱷᱟᱛ᱾ ᱠᱟᱛᱷᱟ ᱠᱟᱱᱟ ᱟᱹᱞᱤᱧ ᱦᱚᱸ ᱚᱱᱟ ᱫᱚ ᱥᱟᱭᱟᱜ ᱠᱟᱱ ᱜᱮᱭᱟᱞᱤᱧ, ᱟᱨ ᱴᱨᱟᱠᱴᱚᱨ ᱛᱮᱫᱚ ᱦᱟᱸᱜ ᱚᱱᱮ ᱚᱱᱟ ᱡᱤᱱᱤᱥ ᱫᱚ ᱵᱟᱝ ᱦᱩᱭᱩᱜ ᱠᱟᱱ ᱜᱮᱭᱟ᱾
ᱦᱳᱭ ᱦᱳᱭ ᱟᱫᱚ ᱟᱨᱦᱚᱸ ᱱᱩᱠᱩ ᱜᱚᱝᱼᱼ ᱜᱚᱝᱠᱮ ᱪᱮᱫ ᱞᱮᱠᱟᱭ ᱮᱫᱟᱠᱚ ᱨᱳᱣᱴᱟᱨ ᱥᱮ ᱴᱨᱟᱠᱴᱟᱨ ᱵᱟᱞᱟ ᱫᱚ ᱮᱸ ᱦᱤᱡᱩᱜ ᱠᱟᱱᱟ ᱠᱚ ᱱᱩᱠᱩ ᱫᱚ ᱮ ᱢᱮᱱ ᱫᱚ ᱦᱚᱭᱛᱚ ᱡᱟᱦᱟᱸ ᱢᱟᱱᱮ ᱡᱟᱦᱟᱸ ᱫᱷᱟᱨᱮᱱᱟᱜ ᱥᱤᱭᱩᱜ ᱦᱩᱭᱩᱜ ᱠᱟᱱ ᱥᱮ ᱡᱟᱦᱟᱸ ᱫᱷᱟᱨᱮ ᱠᱚ ᱥᱤᱭ ᱮᱫᱟ᱾ ᱡᱟᱦᱟᱸ ᱠᱷᱮᱛ ᱵᱟᱹᱭᱦᱟᱹᱲ ᱨᱮ ᱠᱚ ᱥᱤᱭ ᱮᱫᱟ, ᱚᱸᱰᱮ ᱫᱚ ᱱᱷᱟᱜ ᱩᱱ ᱥᱚᱢᱚᱭ ᱫᱚ ᱜᱚᱢᱠᱮ ᱢᱮᱱ ᱫᱚ ᱥᱟᱱᱟᱢ ᱪᱟᱹᱥᱤ ᱠᱚ ᱢᱟᱱᱮ ᱪᱟᱹᱥᱤᱭᱟᱹ ᱠᱚ ᱥᱮᱱ ᱠᱟᱛᱮᱫ ᱱᱷᱟᱜ ᱮᱠᱫᱚᱢ ᱠᱚ ᱞᱟᱭᱤᱱ ᱠᱟᱜ ᱠᱟᱱᱟ ᱴᱨᱟᱠᱴᱚᱨ ᱨᱮ᱾
ᱦᱩᱸ, ᱦᱩᱸ, ᱮᱠᱫᱚᱢ ᱜᱚᱝᱠᱮ
ᱟᱨ ᱜᱚᱝᱠᱮ ᱱᱩᱠᱩ ᱰᱨᱟᱭᱵᱷᱟᱨ ᱠᱚᱫᱚ ᱠᱚ ᱪᱤᱠᱟᱹᱭ ᱮᱫᱟ, ᱱᱩᱠᱩ ᱡᱟᱦᱟᱸᱭ ᱪᱟᱪᱞᱟᱣ ᱠᱷᱚᱱᱟᱜ ᱴᱨᱟᱠᱴᱚᱨ ᱪᱟᱪᱞᱟᱣ ᱠᱚ ᱡᱟᱦᱟᱸ ᱛᱤᱱᱟᱹᱜ ᱦᱮᱸᱻ ᱠᱚᱢ ᱥᱮ ᱢᱟᱱᱮ ᱠᱚᱢ ᱥᱚᱢᱚᱭ ᱮᱢ ᱠᱟᱛᱮᱫ ᱡᱩᱫᱤ ᱚᱱᱟ ᱠᱚ ᱡᱩᱫᱤ ᱯᱩᱨᱩᱱᱟᱭ, ᱥᱮ ᱡᱟᱦᱟᱸ ᱛᱤᱱᱟᱹᱜ ᱰᱷᱮᱨ ᱤᱭᱟᱹ ᱠᱟᱛᱮᱫ ᱮ ᱯᱩᱨᱩᱱᱟᱭ ᱩᱱᱤᱭᱟᱜ ᱜᱚᱢᱠᱮ ᱚᱱᱟ ᱫᱚ ᱟᱹᱰᱤ ᱞᱟᱵᱷ ᱡᱚᱱᱚᱠ ᱦᱩᱭᱩᱜ ᱛᱟᱭᱟ᱾
ᱮᱠᱫᱚᱢ ᱜᱚᱝᱠᱮ ᱠᱟᱨᱚᱱ ᱦᱩᱭᱩᱜ ᱠᱟᱱᱟ, ᱱᱚᱣᱟ ᱫᱚ ᱩᱱᱤ ᱟᱨ ᱦᱟᱸᱜ ᱵᱟᱭ ᱪᱟᱥ ᱮᱫ ᱛᱟᱵᱚᱱᱟ᱾ ᱩᱱᱤ ᱫᱚ ᱥᱤ ᱠᱟᱛᱮᱫ ᱮ ᱩᱰᱩᱠ ᱪᱟᱞᱟᱜ ᱠᱟᱱᱟᱭ, ᱛᱟᱦᱚᱞᱮ ᱠᱷᱟᱡ ᱫᱚ ᱟᱵᱚ ᱫᱚ᱾ ᱦᱮᱸ, ᱛᱟᱦᱚᱞᱮ ᱠᱷᱟᱱ ᱚᱱᱟ ᱞᱮᱠᱟ ᱛᱮᱫᱚ ᱜᱚᱝᱠᱮ ᱴᱷᱤᱠ ᱜᱮᱵᱮᱱ ᱢᱮᱱ ᱮᱫᱟ ᱩᱱᱠᱩ ᱦᱚᱸ ᱪᱮᱛᱟᱱ ᱪᱮᱛᱟᱱ ᱜᱮᱠᱚ ᱥᱤᱭ ᱮᱫᱟ, ᱟᱨ ᱠᱚ ᱥᱮᱱᱚᱜ ᱠᱟᱱᱟ ᱟᱨᱦᱚᱸ ᱚᱱᱟ ᱛᱮᱜᱮ ᱦᱟᱸᱜ ᱦᱚᱭᱛᱚ ᱟᱵᱚᱣᱟᱜ ᱠᱤᱪᱷᱩ ᱜᱟᱱ ᱫᱚ ᱢᱟᱱᱮ ᱵᱟᱫᱽᱫᱷᱚᱛᱟᱢᱩᱞᱚᱠ ᱟᱵᱚ ᱱᱚᱸᱰᱮ ᱠᱤᱪᱷᱩ ᱥᱟᱨ ᱵᱮᱵᱚᱦᱟᱨ ᱜᱮ ᱞᱟᱜᱟᱣ ᱮᱫ ᱵᱚᱱᱟ ᱮᱱᱛᱮᱫ ᱡᱟᱦᱟᱸ ᱛᱚ ᱟᱵᱚᱣᱟᱜ ᱚᱱᱟ ᱠᱷᱮᱛ ᱨᱮᱱᱟᱜ ᱦᱮᱸᱻ ᱦᱮᱸ ᱜᱚᱝᱠᱮ ᱟᱸᱡᱚᱢᱚᱜ ᱠᱟᱱᱟ᱾ ᱞᱟᱹᱭ ᱫᱟᱹᱞᱤᱧ ᱡᱮ ᱚᱱᱟ ᱦᱚᱛᱮᱡ ᱛᱮ ᱵᱟᱫᱽᱫᱷᱚᱛᱚ ᱢᱩᱞᱚᱠ ᱟᱹᱰᱤ ᱵᱟᱹᱲᱛᱤ ᱥᱟᱨ ᱵᱮᱵᱚᱦᱟᱨ ᱞᱟᱜᱟᱭᱮᱫ ᱵᱚᱱᱟ, ᱡᱮᱦᱮᱛᱩ ᱚᱱᱠᱟ ᱦᱟᱞᱠᱟ ᱦᱟᱞᱠᱟ ᱥᱤᱜ ᱠᱟᱱᱟ ᱛᱟᱦᱚᱞᱮ ᱚᱱᱟ ᱟᱫᱚ ᱡᱮᱦᱮᱛᱩ ᱵᱷᱤᱛᱤᱨ ᱯᱚᱨᱡᱚᱱᱛᱚ ᱵᱟᱝ ᱜᱟᱰᱟᱜ ᱠᱟᱱᱟ ᱥᱮ, ᱵᱟᱝ ᱩᱞᱟᱹᱴ ᱯᱟᱞᱟᱴᱚᱜ ᱠᱟᱱᱟ ᱛᱟᱦᱚᱞᱮ ᱠᱷᱟᱱ ᱵᱟᱝ ᱩᱞᱟᱹᱴ ᱯᱟᱞᱚᱴ ᱞᱮᱱᱠᱷᱟᱱ ᱫᱚ ᱜᱚᱝᱠᱮ ᱱᱚᱸᱰᱮ ᱫᱚ ᱟᱵᱮᱱ ᱫᱚ, ᱥᱟᱨ ᱛᱚ ᱵᱮᱵᱚᱦᱟᱨ ᱜᱮ ᱞᱟᱜᱟᱣ ᱢᱮᱱᱟ ᱟᱠᱟᱜᱼᱟ ᱩᱱᱤᱭᱟᱜ ᱵᱷᱤᱛᱤᱨ ᱯᱚᱨᱡᱚᱱᱛᱚ ᱚᱱᱟ ᱤᱭᱟᱹ ᱜᱮ ᱵᱟᱝ ᱥᱮᱱ ᱟᱠᱟᱱᱟ᱾ ᱩᱞᱟᱹᱴ ᱯᱟᱞᱟᱴᱚᱜᱼᱟ ᱛᱚᱵᱮ ᱛᱚ ᱦᱟᱸᱜᱼᱼ ᱩᱞᱟᱹᱴ ᱯᱟᱞᱟᱴᱚᱜᱼᱟ, ᱛᱚᱵᱮ ᱛᱚ ᱚᱸᱰᱮᱱᱟᱜ ᱡᱟᱦᱟᱸ ᱡᱚᱭᱵᱚᱥᱟᱨ ᱵᱮᱱᱟᱜ-ᱟ, ᱮᱱᱛᱮ ᱚᱱᱟ ᱠᱚ ᱡᱟᱦᱟᱸ ᱜᱷᱟᱸᱥ ᱠᱚ ᱥᱮᱭᱟ ᱵᱟᱲᱟ ᱠᱟᱛᱮᱫ ᱾ ᱚᱱᱟ ᱛᱚ ᱵᱟᱝ ᱦᱩᱭᱩᱜ ᱠᱟᱱᱟ᱾ ᱛᱟᱦᱚᱞᱮ ᱠᱷᱟᱱ ᱱᱚᱸᱰᱮ ᱟᱵᱚ ᱥᱟᱨ ᱵᱮᱵᱽᱦᱟᱨ ᱫᱚ ᱞᱟᱜᱟᱣ ᱟᱵᱚᱱ ᱜᱮᱭᱟ, ᱚᱱᱮ ᱚᱱᱟ ᱪᱮᱛᱟᱱ-ᱪᱮᱛᱟᱱ ᱥᱤᱼᱜ ᱠᱟᱱᱟ ᱛᱟᱦᱚᱞᱮ ᱠᱷᱟᱱ ᱩᱱᱟᱹᱜ ᱜᱟᱱ ᱡᱟᱦᱟᱸ ᱵᱷᱼᱼ ᱛᱤᱨᱯᱚᱨᱡᱚᱱᱛᱮ ᱪᱟᱞᱟᱜ ᱨᱮᱱᱟᱜ ᱫᱚᱨᱠᱟᱨ ᱦᱮᱱᱟᱜᱼᱟ ᱦᱩᱲᱩ, ᱥᱮ ᱜᱚᱢ, ᱜᱮᱵᱮᱱ ᱢᱮᱱᱟ, ᱛᱟᱦᱞᱮ ᱚᱱᱟ ᱛᱚ ᱵᱟᱝ ᱪᱟᱞᱟᱣ ᱫᱟᱲᱮᱭᱟᱜ ᱠᱟᱱᱟ᱾ ᱤᱭᱟᱹ ᱫᱚ ᱨᱮᱦᱮᱫ ᱛᱮᱫ ᱛᱟᱦᱚᱞᱮ ᱠᱷᱟᱱ ᱵᱟᱫᱽᱫᱷᱚᱛᱟᱢᱩᱞᱚᱠ ᱟᱹᱰᱤ ᱵᱟᱹᱲᱛᱤ ᱥᱟᱨ ᱵᱮᱵᱚᱦᱟᱨ ᱞᱟᱜᱟᱣᱮᱫ ᱵᱚᱱᱟ ᱟᱵᱚ᱾ ᱱᱤᱛᱚᱜ ᱮᱱᱛᱮ ᱜᱚᱝᱠᱮ᱾
ᱟᱫᱚ ᱜᱚᱝᱠᱮ ᱱᱚᱜᱼᱚ ᱱᱚᱝᱠᱟᱜ ᱜᱮ ᱡᱚᱫᱤ ᱟᱵᱚ ᱡᱚᱫᱤ ᱢᱮᱱ ᱫᱚ ᱫᱤᱱ ᱢᱟᱱᱮᱼᱼ ᱢᱟᱱᱮ ᱱᱮᱥ ᱥᱮ ᱥᱟᱞᱚᱢ ᱥᱮ ᱠᱟᱞᱚᱢ ᱱᱟᱼᱦ ᱢᱮᱱᱫᱚ, ᱡᱟᱦᱟᱸ ᱛᱤᱱᱟᱹᱜ ᱵᱚᱱ ᱮᱢ ᱟᱹᱜᱩ ᱟᱠᱟ‌ᱫ ᱜᱚᱢᱠᱮ ᱵᱚᱱ ᱮᱢ ᱟᱹᱜᱩ ᱟᱠᱟᱫ ᱜᱚᱝᱠᱮ ᱢᱟᱱᱮ ᱥᱟᱨᱱᱟ ᱢᱮᱱ ᱫᱚ ᱡᱚᱭᱵᱚ ᱥᱟᱨᱱᱟ ᱟᱫᱚ ᱱᱚᱜ ᱱᱚᱝᱠᱟ ᱜᱮ ᱡᱚᱫᱤ ᱫᱤᱱᱮᱨ ᱯᱚᱨ ᱫᱤᱱ ᱡᱚᱫᱤ ᱵᱚᱱ ᱮᱢ ᱤᱫᱤᱭᱟᱫᱼᱟ ᱜᱚᱝᱠᱮ ᱦᱮᱸ, ᱟᱨ ᱱᱟᱜ ᱢᱤᱫᱴᱮᱼᱼ ᱴᱨᱟᱠᱴᱚᱨ ᱛᱮ ᱡᱚᱫᱤ ᱵᱚᱱ ᱥᱤᱭᱟ, ᱛᱟᱦᱚᱞᱮ ᱫᱚᱼᱼ ᱱᱟᱜ ᱟᱵᱚ ᱫᱚ ᱢᱟᱱᱮ ᱟᱵᱚ ᱢᱟᱹᱱᱢᱤ ᱞᱟᱹᱜᱤᱫ ᱫᱚ ᱡᱟᱹᱱᱤᱡ ᱫᱚᱢᱮ ᱫᱚ ᱢᱟᱱᱮ ᱵᱷᱟᱹᱞᱟᱹᱭ ᱫᱚ ᱡᱟᱹᱱᱤᱡ ᱵᱟᱝ ᱦᱩᱭᱩᱜ ᱛᱟᱵᱚᱱᱟ ᱜᱚᱝᱠᱮ᱾
ᱵᱟᱝ-ᱜᱮ, ᱜᱚᱝᱠᱮ ᱱᱚᱣᱟ ᱫᱚ ᱦᱟᱸᱜᱼᱼ ᱟᱹᱞᱤᱧ ᱱᱚᱝᱠᱟ ᱢᱚᱪᱟ ᱛᱮᱦᱚᱸ ᱞᱤᱧ ᱢᱮᱱ ᱮᱫᱟ ᱟᱨ ᱟᱹᱞᱤᱧ ᱫᱚ ᱦᱟᱸᱜ ᱯᱟᱲᱦᱟᱣ ᱟᱠᱟᱫ ᱜᱮᱭᱟᱞᱤᱧ ᱱᱚᱣᱟ᱾ ᱠᱚ ᱤᱫᱤ ᱠᱟᱛᱮᱜ ᱢᱟᱱᱮ ᱮᱠᱫᱚᱢ ᱮᱜᱨᱤᱠᱟᱞᱪᱟᱨ ᱫᱚ ᱵᱟᱹᱞᱤᱧ ᱯᱟᱲᱦᱟᱣ ᱠᱟᱫᱟ᱾ ᱚᱱᱮ ᱵᱷᱩᱜᱳᱞ ᱵᱳᱭ ᱜᱮᱞᱤᱧ ᱯᱟᱲᱦᱟᱣ ᱟᱠᱟᱫᱟ ᱢᱟᱱᱮ ᱟᱹᱰᱤ ᱰᱤᱯᱞᱤ ᱠᱤᱪᱷᱩᱼᱼ ᱜᱩᱞᱟ ᱡᱤᱱᱤᱥ ᱫᱚ ᱦᱟᱸᱜ ᱞᱤᱧ ᱵᱩᱡ ᱮᱜᱼ ᱟ ᱵᱩᱡ ᱮᱫᱟ ᱱᱮᱛᱟᱨ ᱮᱱᱛᱮ ᱡᱮ ᱱᱚᱣᱟᱼᱼ ᱠᱚ ᱡᱤᱱᱤᱥ ᱫᱚ ᱪᱮᱫ ᱞᱮᱠᱟ ᱵᱷᱟᱵᱮ ᱠᱟᱹᱢᱤᱭᱮᱫᱟ ᱚᱸᱰᱮ ᱦᱚᱸ ᱚᱱᱠᱟ ᱜᱮ ᱚᱞᱼᱼ ᱦᱮᱱᱟᱜᱼᱟ ᱡᱮ ᱱᱚᱜᱼᱚ ᱱᱚᱣᱟ ᱠᱚ ᱡᱤᱱᱤᱥ ᱵᱚᱱ ᱵᱮᱵᱚᱦᱟᱨᱮᱜ ᱛᱮ ᱱᱚᱝᱠᱟ ᱦᱩᱭᱩᱜ ᱠᱟᱱᱟ ᱟᱨ ᱱᱚᱣᱟ ᱫᱚ ᱜᱚᱝᱠᱮᱼᱼ ᱡᱮ ᱟᱵᱚ ᱱᱤᱛᱚᱜ ᱵᱚᱱ ᱢᱮᱱᱮᱫᱟ ᱱᱚᱣᱟ ᱫᱚ ᱵᱟᱝ ᱡᱚᱠᱷᱚᱱ ᱥᱚᱵᱩᱡ ᱵᱤᱯᱞᱚᱵ ᱦᱩᱭ ᱞᱮᱱᱟ ᱥᱮᱼᱼ
ᱦᱳᱭ-ᱦᱚᱭ᱾
ᱟᱵᱚ ᱴᱷᱮᱱ ᱡᱟᱦᱟᱸ ᱦᱩᱭ ᱟᱠᱟᱱᱟ ᱚᱱᱟ ᱫᱚ ᱦᱚᱭᱛᱚ ᱟᱢᱮᱨᱤᱠᱟ ᱠᱷᱚᱡ ᱵᱚᱱ ᱦᱟᱛᱟᱣ ᱟᱠᱟᱫᱟ ᱠᱤᱱᱛᱩ ᱩᱱᱠᱩ ᱩᱱᱼᱼ ᱥᱚᱢᱚᱭ ᱨᱮᱜᱮ ᱚᱱᱟ ᱠᱚ ᱯᱩᱨᱟᱹᱭ ᱰᱮᱴᱟ ᱠᱚ ᱮᱢ ᱠᱟᱜ ᱵᱚᱱᱟ ᱡᱮ ᱱᱚᱝᱠᱟ ᱡᱩᱫᱤ ᱠᱟᱹᱢᱤ ᱞᱮᱠᱷᱟᱡ ᱱᱚᱣᱟ ᱠᱚ ᱡᱤᱱᱤᱥᱼᱼ ᱫᱚ ᱦᱩᱭᱩᱜ ᱜᱮᱭᱟ ᱟᱨ ᱱᱚᱝᱠᱟ ᱫᱚ ᱮᱠᱫᱚᱢ ᱵᱟᱥᱛᱚᱵ ᱠᱟᱛᱷᱟ ᱠᱟᱱᱟ ᱟᱵᱮᱱ ᱡᱟᱦᱟᱸ ᱵᱮᱱ ᱢᱮᱱ ᱫᱟ ᱮᱱᱛᱮᱫ
ᱦᱚᱭ-ᱦᱚᱭ᱾
ᱚᱱᱟ ᱫᱚ ᱟᱹᱰᱤ ᱠᱷᱟᱨᱟᱯ ᱜᱮᱭᱟ ᱟᱫᱚ ᱦᱳᱭᱛᱚ ᱟᱵᱚ ᱱᱚᱣᱟ ᱠᱚ ᱰᱮᱴᱟ ᱫᱚ ᱦᱟᱸᱜ ᱵᱟᱵᱚᱱ ᱧᱮᱞ ᱟᱠᱟᱫᱟ ᱦᱮᱸ ᱥᱮ ᱚᱠᱚᱭ ᱫᱚᱼᱼ ᱟᱹᱰᱤ ᱡᱚᱠᱷᱚᱱ ᱵᱤᱯ ᱥᱚᱵᱩᱡ ᱵᱤᱯᱞᱚᱵ ᱦᱩᱭ ᱠᱟᱱᱟ ᱩᱱ ᱥᱚᱢᱚᱭ ᱫᱚ ᱜᱚᱝᱠᱮ ᱟᱵᱚ ᱫᱚ ᱩᱱᱟᱹᱜᱼᱼ ᱰᱮᱵᱽᱞᱚᱵ ᱵᱟᱵᱚᱱ ᱛᱟᱦᱮᱸ ᱞᱮᱱᱟ ᱩᱱ ᱥᱚᱢᱚᱭ ᱫᱚ ᱨᱮᱸᱜᱮᱡ ᱟᱹᱰᱤ ᱵᱟᱹᱲᱛᱤ ᱛᱟᱦᱮᱸ ᱞᱮᱱᱟ ᱾ ᱟᱫᱚ ᱜᱚᱢᱠᱮ ᱩᱱ ᱥᱚᱢᱚᱭ ᱫᱚ ᱚᱱᱟ ᱤᱭᱟᱹ ᱰᱮᱴᱟ ᱫᱚ ᱚᱠᱚᱭ ᱦᱚᱸ ᱵᱟᱠᱚ ᱧᱮᱞ ᱟᱠᱟᱼᱜ ᱛᱟᱵᱚᱱᱟ ᱾ ᱡᱮ ᱚᱱᱟ ᱰᱮᱴᱟ ᱨᱮ ᱪᱮᱫ ᱚᱞ ᱦᱮᱱᱟᱜᱼᱟ, ᱡᱮ ᱱᱚᱣᱟ ᱛᱮᱫᱚ ᱟᱵᱚᱣᱟᱜ ᱩᱨᱵᱚᱨᱚᱛᱟ ᱦᱮᱸᱼᱼ
ᱦᱚᱭ ᱜᱚᱝᱠᱮ ᱢᱮᱱᱫᱚ ᱢᱟᱱᱮ ᱟᱜᱟᱢ ᱥᱮ ᱱᱟᱜᱟᱢ ᱢᱟᱱᱮ ᱚᱠᱟ ᱢᱟᱱᱮ ᱩᱱᱠᱩ ᱫᱚ ᱮᱠᱫᱚᱢᱼᱼ ᱢᱟᱱᱮ ᱜᱚᱝᱠᱮ ᱥᱟᱱᱟᱢᱟᱜ ᱠᱚ ᱞᱟᱹᱭ ᱩᱛᱟᱹᱨ ᱟᱠᱟᱫ ᱵᱚᱱᱟ ᱢᱮᱱᱠᱷᱟᱱ ᱟᱵᱚ, ᱮᱸ ᱢᱟᱱᱮ ᱵᱚᱲᱦᱮᱜ ᱠᱟᱱᱟ ᱵᱚᱱ ᱚᱱᱟ ᱦᱚᱸ
ᱢᱟᱱᱮ ᱵᱟᱡᱫᱷᱚᱛᱟ ᱵᱟᱡᱫᱷᱟᱹᱛ ᱢᱩᱞᱚᱠ ᱟᱵᱚ ᱱᱚᱣᱟ ᱠᱚᱨᱟᱣ ᱞᱟᱜᱟᱣ ᱵᱚᱱᱟ ᱠᱟᱨᱚᱱ ᱟᱵᱚ ᱛᱚ ᱡᱚᱢ ᱞᱟᱜᱟᱣ ᱟᱵᱚᱱᱟ ᱥᱮ ᱜᱚᱝᱠᱮ ᱾
ᱦᱚᱭ ᱜᱚᱝᱠᱮ, ᱜᱚᱝᱠᱮ ᱚᱠᱛᱚ ᱠᱚᱦᱚᱸ ᱪᱟᱵᱟ ᱦᱮᱡ ᱱᱟ ᱾ ᱢᱟ ᱛᱚᱵᱮ ᱟᱨᱦᱚ ᱱᱟᱦᱟᱜ ᱞᱟᱝ ᱨᱚᱯᱚᱲᱟ ᱾
ᱮᱠᱫᱚᱢ ᱜᱚᱝᱠᱮ᱾